ᱦᱮᱞᱳ
ᱦᱮᱸ
ᱦᱮᱞᱳ
ᱛᱟᱦᱚᱞᱮ ᱦᱮᱸ ᱦᱮᱸ ᱦᱮᱸ ᱟᱫᱚ ᱪᱮᱫ ᱞᱮᱠᱟ ᱟᱹᱞᱤᱧ ᱞᱤᱧ ᱜᱚᱞᱯᱚ ᱠᱮᱫᱟ ᱟᱹᱵᱤᱱ ᱥᱟᱞᱟᱜ ᱦᱮᱸ
ᱦᱮᱸ
ᱛᱚ ᱚᱱᱟᱜᱮ ᱟᱨᱠᱤ ᱞᱟ ᱞᱟᱦᱟᱥᱮᱫᱚ ᱟᱫᱚ ᱞᱟᱦᱟᱥᱮᱫ ᱞᱟᱝ ᱜᱚᱞᱯᱷᱚᱭᱟ
ᱦᱚᱸᱭ ᱞᱟ. ᱭᱫᱤ ᱢᱮ
ᱟᱫᱚ ᱞᱮᱭ ᱫᱟᱞᱤᱧ ᱢᱟᱱᱮ ᱟᱯᱮ ᱥᱮᱫ ᱫᱚ ᱵᱤᱨ ᱫᱤᱥᱚᱢ ᱠᱚᱫᱚ ᱟᱫᱚ ᱤᱭᱟᱹ ᱱᱚᱝᱠᱟ ᱢᱟᱛᱠᱚᱢ ᱫᱟᱨᱮ ᱠᱚ ᱢᱮᱱᱟᱜ ᱜᱮᱭᱟ ᱥᱮ ᱵᱟᱹᱱᱩᱜ ᱜᱮᱭᱟ
ᱦᱚ ᱟᱫᱚ ᱵᱤᱨ ᱫᱤᱥᱚᱢ ᱠᱟᱱᱟ ᱛᱚ ᱡᱚᱛᱚ ᱫᱟᱨᱮ ᱢᱮᱱᱟᱜ ᱜᱮᱭᱟ ᱢᱟᱛ ᱠᱚᱢ ᱟᱨ ᱩᱞ ᱠᱟᱱᱴᱷᱟᱲ ᱦᱚᱸ ᱟᱞᱮ ᱥᱮᱜ ᱫᱚ ᱵᱤᱨ ᱨᱮᱦᱚᱸ ᱢᱮᱱᱟᱜ ᱜᱮᱭᱟ᱾
ᱟᱪᱪᱷᱟ ᱟᱪᱪᱷᱟ ᱢᱟᱱᱮ ᱩᱞ ᱠᱟᱱᱴᱟᱲ ᱦᱚᱸ ᱵᱤᱨ ᱠᱚᱨᱮᱫ ᱛᱟᱦᱮᱱ ᱜᱮᱭᱟ ᱥᱮ ᱪᱮᱫ
ᱦᱮᱸ ᱟᱫᱚ ᱡᱚᱢ ᱡᱚᱢ ᱛᱮᱠᱚ ᱜᱤᱰᱤ ᱠᱟᱜ ᱜᱮᱭᱟ ᱟᱫᱚ ᱡᱟᱹᱥᱛᱤ ᱫᱚ ᱡᱮ ᱥᱟᱨᱡᱚᱢ ᱫᱟᱨᱮ ᱞᱮᱠᱟ ᱢᱮᱱᱟᱜᱼᱟ ᱚᱱᱠᱟ ᱫᱚ ᱵᱟᱝ ᱟᱫᱚ ᱢᱮᱱᱟᱜ ᱠᱟᱜ ᱜᱮᱭᱟ
ᱦᱮᱸ ᱦᱮᱸ
ᱟᱪᱪᱷᱟ ᱟᱫᱚ ᱟᱞᱮ ᱥᱮᱜ ᱫᱚ ᱱᱚᱝᱠᱟ ᱵᱤᱨ ᱠᱚᱨᱮᱜ ᱫᱚ ᱩᱞ ᱠᱷᱟᱱᱴᱷᱟᱲ ᱫᱚ ᱵᱟᱝ ᱧᱟᱢᱚᱜ ᱜᱮᱭᱟ ᱱᱚᱝᱠᱟ ᱚᱲᱟᱜ ᱫᱷᱟᱨᱮ ᱠᱚᱨᱮ
ᱟᱫᱚ ᱟᱞᱮ ᱥᱮᱜ ᱫᱚ ᱵᱤᱨ ᱟᱨ ᱚᱲᱟᱜ ᱫᱚ ᱥᱳᱨ ᱜᱮᱫᱚ ᱥᱳᱨ ᱥᱳᱨ
ᱟᱪᱪᱷᱟ ᱟᱪᱷᱟ ᱦᱮᱸ ᱦᱮᱸ ᱚᱱᱮ ᱚᱲᱟᱜ ᱠᱩᱰᱟᱹᱢ ᱠᱷᱚᱱᱟᱜ ᱜᱮ ᱵᱤᱨ ᱢᱮᱱᱟᱜᱼᱟ ᱟᱥᱮ ᱪᱮᱫ
ᱦᱮᱸ ᱦᱮᱸ ᱟᱫᱚ ᱡᱮᱢᱚᱱ ᱥᱚ ᱵᱮᱞᱮ ᱠᱚ ᱟᱨ ᱯᱤᱭᱟᱹᱨᱤ ᱫᱟᱨᱮ ᱠᱚ ᱚᱱᱟ ᱦᱚᱸᱠᱚ ᱢᱮᱱᱟᱜᱼᱟ ᱟᱫᱚ ᱚᱲᱟᱜ ᱥᱳᱨ ᱟᱫᱚ ᱚᱲᱟᱜ ᱥᱳᱨ ᱟᱨ ᱵᱤᱨ ᱫᱚ ᱞᱟᱹᱭ ᱞᱮᱠᱷᱟᱱ ᱟᱹᱰᱤ ᱥᱳᱨ ᱥᱳᱨ ᱜᱮᱭᱟ
ᱟᱪᱪᱷᱟ ᱟᱪᱪᱷᱟ ᱟᱪᱪᱷᱟ ᱦᱮᱸ ᱦᱮᱸ ᱛᱟᱦᱞᱮ ᱱᱚᱝᱠᱟ ᱛᱮᱨᱮᱞ ᱠᱚ ᱛᱟᱨᱚᱵ ᱠᱚ ᱧᱟᱢᱚᱜ ᱜᱮᱭᱟ ᱱᱚᱝᱠᱟ
ᱦᱮᱸ ᱦᱮᱸ ᱡᱷᱚᱛᱚ ᱜᱮ ᱧᱟᱢᱚᱜ ᱜᱮᱭᱟ ᱚᱱᱟ ᱠᱚᱦᱚᱸ᱾
ᱦᱮᱸ ᱦᱮᱸ ᱛᱟᱨᱮ ᱱᱚᱝᱠᱟ ᱛᱮᱨᱮᱞ ᱠᱚᱫᱚ ᱵᱤᱱ ᱡᱚᱢ ᱵᱟᱲᱟ ᱠᱟᱜ ᱜᱮᱭᱟ ᱛᱟᱨᱚᱯ ᱵᱤᱞᱤ ᱠᱚᱵᱤᱱ ᱡᱚᱢ ᱵᱟᱲᱟ ᱠᱟᱜ ᱜᱮᱭᱟ
ᱦᱮᱸ ᱟᱫᱚ ᱡᱚᱢ ᱵᱟᱲᱟ ᱦᱳᱭ ᱠᱟᱱ ᱜᱮᱭᱟ ᱾ ᱟᱫᱚ ᱟᱹᱰᱤ ᱜᱮ ᱥᱮᱵᱮᱞ ᱜᱮᱭᱟ ᱛᱚ ᱛᱮᱨᱮᱞ ᱵᱮᱞᱮ ᱫᱚ ᱾
ᱦᱮᱸ ᱦᱮᱸ ᱟᱫᱚ ᱡᱟᱦᱟᱸ ᱞᱮᱠᱟ ᱠᱚ ᱞᱟᱹᱭᱟ ᱟᱨᱠᱤ ᱯᱟᱹᱦᱤᱞ ᱡᱮᱢᱚᱱ ᱦᱩᱲᱩ ᱪᱟᱣᱞᱮ ᱠᱚᱨᱮᱱᱟᱜ ᱚᱵᱷᱟᱵ ᱛᱟᱦᱮᱜ ᱠᱟᱱᱟ ᱛᱚ ᱛᱟᱦᱞᱮ ᱦᱚᱲ ᱱᱚᱝᱠᱟ ᱛᱮᱨᱮᱞ ᱵᱤᱞᱤ ᱨᱮ ᱛᱮᱨᱮᱞ ᱡᱟᱦᱟᱹ ᱦᱮᱸ ᱡᱟᱦᱟ ᱡᱟᱦᱟ ᱡᱟᱞᱤ ᱛᱤᱨᱤᱞ ᱨᱮᱱᱟᱜ ᱡᱟᱦᱟ ᱡᱟᱝ ᱨᱮᱱᱟᱜ ᱵᱷᱟᱛᱮ ᱛᱮᱫ ᱟᱨᱠᱤ ᱚᱱᱟ ᱠᱚᱛᱮ ᱦᱚᱸ ᱡᱚᱢ ᱠᱟᱛᱮᱜ ᱠᱚ ᱠᱟᱴᱟᱣ ᱠᱟᱜ ᱜᱮ ᱦᱚᱲ ᱠᱚ ᱾ ᱛᱟᱦᱚᱞᱮ ᱟᱵᱤᱱ ᱚᱱᱟ ᱠᱚᱵᱤᱱ ᱡᱚᱢ ᱵᱟᱲᱟ ᱠᱟᱫᱟ ᱥᱮ ᱵᱟᱹᱵᱤᱱ ᱡᱚᱢ ᱵᱟᱲᱟ ᱠᱟᱫᱟ?
ᱵᱟᱝ ᱵᱟᱝ ᱟᱹᱞᱤᱧ ᱫᱚ ᱵᱟᱝᱞᱤᱧ ᱡᱚᱢ ᱠᱟᱫᱟ ᱚᱝᱠᱟ ᱫᱚ ᱚᱱᱮ ᱟᱨ ᱚᱱᱮ ᱡᱟᱦᱟ ᱠᱚ ᱞᱟᱹᱭᱟ ᱚᱱᱮ ᱢᱟᱛᱠᱚᱢ ᱨᱮᱱᱟᱜ ᱯᱤᱴᱷᱟᱹ ᱭᱟᱠᱚ ᱡᱟᱦᱟ ᱫᱚ ᱚᱱᱟ ᱠᱚᱦᱚᱸ ᱵᱟᱝ ᱡᱚᱢ ᱦᱳᱭ ᱠᱟᱱᱟ ᱟᱫᱚ ᱚᱲᱟᱜ ᱠᱚᱨᱮ ᱫᱚ ᱵᱮᱱᱟᱣ ᱠᱟᱜ ᱜᱮᱭᱟ ᱠᱚ ᱟᱫᱚ ᱟᱹᱞᱤᱧ ᱫᱚ ᱵᱟᱹᱞᱤᱧ ᱡᱚᱢ ᱠᱟᱫᱟᱹ ᱾
ᱦᱩᱸ ᱦᱩᱸ ᱡᱟᱦᱟᱸ ᱢᱟᱛᱠᱚᱢ ᱞᱟᱴᱷᱮ ᱵᱚᱱ ᱢᱮᱛᱟᱜ ᱠᱟᱱᱟ ᱥᱮ ᱪᱮᱜ᱾
ᱦᱳᱭ᱾
ᱦᱳᱭ ᱢᱟᱱᱮ ᱦᱚᱰᱟᱜ ᱠᱟᱛᱮᱜ ᱚᱱᱟ ᱛᱤᱠᱤ ᱠᱟᱛᱮᱜ ᱠᱚ ᱠᱚᱨᱟᱣ ᱜᱮᱭᱟ ᱛᱚ᱾
ᱚᱠᱟ ᱞᱮᱠᱟ ᱠᱚ ᱯᱤᱴᱷᱟᱹᱭᱟ ᱚᱱᱟ ᱫᱚ ᱴᱷᱤᱠ ᱵᱟᱹᱞᱤᱧ ᱵᱟᱰᱟᱭᱟ ᱠᱤᱱᱛᱩ ᱯᱤᱴᱷᱟᱹ ᱵᱟᱲᱟ ᱠᱟᱜ ᱜᱮᱭᱟ ᱠᱚ᱾
ᱦᱮᱸ ᱦᱮᱸ ᱦᱮᱸ ᱟᱫᱚ ᱚᱱᱟ ᱫᱚ ᱦᱟᱱᱮ ᱢᱟᱛᱠᱚᱢ ᱵᱟᱦᱟ ᱦᱮᱸ ᱟᱫᱚ ᱢᱟᱛᱠᱚᱢ ᱞᱟᱦᱟᱛᱮ ᱚᱱᱠᱟ ᱠᱟᱹᱴᱤᱡ ᱜᱤᱫᱽᱨᱟᱹ ᱥᱩᱢᱟᱹᱭ ᱡᱟ ᱤᱭᱟᱹ ᱚᱱᱠᱟ ᱜᱚᱜᱚ ᱛᱟᱠᱚ ᱠᱚ ᱟᱭᱩ ᱛᱟᱠᱚ ᱠᱚᱠᱚ ᱠᱚᱨᱟᱣ ᱜᱮ ᱛᱟᱦᱮᱫ ᱵᱟᱝ ᱫᱚ ᱵᱟᱝ ᱟᱫᱚ ᱚᱱᱠᱟ ᱦᱟᱥᱟ ᱨᱮᱱᱟᱜ ᱴᱩᱠᱩᱡ ᱨᱮ ᱦᱚᱰᱟᱜ, ᱦᱚᱰᱟᱜ ᱵᱟᱲᱟᱭ ᱜᱮ ᱛᱟᱦᱮᱜ ᱠᱚ ᱢᱟᱛᱠᱚᱢ ᱠᱚᱠᱚ ᱞᱟᱴᱷᱮ ᱵᱟᱲᱟᱭ ᱛᱟᱦᱮᱫ ᱛᱤᱠᱤ ᱠᱟᱛᱮᱫ ᱛᱟᱦᱞᱮ ᱩᱱ ᱥᱩᱢᱟᱹᱡ ᱫᱚ ᱡᱚᱢ ᱵᱟᱲᱟ ᱦᱳᱭ ᱠᱟᱱ ᱜᱮᱭᱟ ᱟᱫᱚ ᱱᱮᱛᱟᱨ ᱫᱚ ᱱᱚᱝᱠᱟ ᱚᱱᱟ ᱠᱚ ᱡᱚᱢ ᱨᱮᱱᱟᱜ ᱢᱟᱱᱮ ᱫᱟᱣ ᱫᱚ ᱵᱟᱝ ᱧᱟᱢ ᱠᱟᱱᱟ, ᱟᱫᱚ ᱱᱮᱛᱟᱨ ᱫᱚ ᱚᱱᱟ ᱠᱚ ᱠᱚᱨᱟᱣ ᱦᱚᱸ ᱵᱟᱠᱚ ᱠᱚᱨᱟᱣ ᱵᱟᱲᱟᱭ ᱫᱟᱛᱚ᱾
ᱦᱮᱸ ᱟᱫᱚ ᱚᱱᱟ ᱠᱚᱫᱚ ᱟᱫ ᱤᱫᱤ ᱠᱟᱱᱟ ᱟᱫᱚ᱾
ᱦᱳᱭ ᱦᱳᱭ ᱦᱳᱭ᱾
ᱰᱟᱝᱨᱤ ᱞᱟᱹᱜᱤᱜ ᱤᱭᱟᱹ ᱠᱚᱯᱮ ᱤᱭᱟᱹ ᱪᱟᱥ ᱵᱟᱲᱟᱭ ᱜᱮᱭᱟ ᱥᱮ ᱵᱟᱝ ᱜᱷᱟᱥ ᱠᱚᱫᱚ?
ᱵᱟᱝ ᱵᱟᱝ ᱜᱟ ᱰᱟᱹᱝᱨᱤ ᱞᱟᱹᱜᱤᱫ ᱜᱷᱟᱸᱥ ᱫᱚ ᱵᱟᱞᱮ ᱪᱟᱥ ᱵᱟᱲᱟᱭ ᱜᱮᱭᱟ ᱛᱚ ᱱᱚᱝᱠᱟ ᱵᱟᱹᱭᱦᱟᱹᱲ ᱠᱚᱨᱮ ᱫᱚᱢᱮ ᱜᱷᱟᱸᱥ ᱠᱚ ᱧᱟᱢᱚᱜᱼᱟ ᱛᱚ ᱚᱱᱟ ᱠᱚᱜᱮ ᱤᱨ ᱟᱹᱜᱩ ᱠᱟᱛᱮᱫ ᱟᱲᱮ ᱠᱚᱨᱮ᱾
ᱟᱫᱚ ᱟᱫᱚ ᱱᱮᱛᱟᱨ ᱛᱚ ᱟᱫᱚ ᱰᱟᱝᱨᱤ ᱠᱚᱦᱚᱸ ᱵᱟᱢ ᱤᱫᱤ ᱫᱟᱲᱮᱭᱟᱠᱚᱣᱟ ᱛᱚ ᱟᱲᱮ ᱟᱲᱮ ᱠᱚᱨᱮ ᱟᱫᱚ ᱩᱱᱩᱜ ᱜᱟᱱ ᱡᱩᱫᱤ ᱡᱟᱹᱥᱛᱤ ᱧᱚᱜ ᱰᱟᱹᱝᱨᱤ ᱠᱚ ᱛᱟᱦᱮᱱᱟ ᱛᱚ ᱚᱱᱟ ᱠᱚᱫᱚ ᱵᱟᱢ ᱟᱹᱛᱤᱧ ᱫᱟᱲᱮᱭᱟᱠᱚᱣᱟ᱾
ᱦᱳᱭ ᱦᱳᱭ ᱦᱳᱭ ᱟᱫᱚ ᱛᱟᱹᱣ ᱨᱮᱦᱚᱸ ᱱᱚᱝᱠᱟ ᱪᱟᱥ ᱫᱚ ᱜᱷᱟᱸᱥ ᱠᱚᱫᱚ ᱵᱟᱝ ᱪᱟᱥ ᱵᱟᱲᱟ ᱦᱩᱭ ᱟᱠᱟᱱᱟ ᱢᱟᱱᱮ ᱰᱟᱝᱨᱤ ᱞᱟᱹᱜᱤᱫ ᱫᱚ ᱟᱫᱚ ᱚᱱᱟ ᱟᱲᱮ ᱠᱚᱨᱮᱱᱟᱜ ᱱᱤᱛᱚᱜ ᱫᱚ ᱡᱟᱹᱥᱛᱤ ᱜᱷᱟᱸᱥᱚᱜᱼᱟᱥᱮ ᱛᱟᱦᱞᱮ ᱚᱱᱟᱜᱮ ᱱᱚᱝᱠᱟ ᱟᱻᱭ ᱚᱲᱟᱜ ᱨᱮ ᱡᱮᱢᱚᱱ ᱵᱚᱭᱮᱥ ᱦᱚᱲ ᱠᱚᱠᱚ ᱛᱟᱦᱮᱱᱟ ᱚᱱᱠᱟ ᱜᱮ ᱚᱱᱟ ᱮᱸ ᱵᱚᱥᱛᱟ ᱨᱮ ᱥᱟᱢᱵᱟᱣ ᱠᱟᱛᱮᱜ ᱤᱨ ᱠᱟᱛᱮᱜ ᱠᱚ ᱟᱹᱜᱩᱭ ᱜᱮᱭᱟ ᱟᱫᱚ ᱚᱱᱟ ᱠᱚᱜᱮ ᱰᱟᱝᱨᱤ ᱠᱚᱠᱚ ᱮᱢᱟᱣ ᱠᱚᱣᱟ ᱟᱨ ᱟᱹᱛᱤᱧ ᱫᱚ ᱵᱟᱝ ᱟᱹᱛᱤᱧ ᱵᱟᱝᱲᱟ ᱠᱚ ᱦᱩᱭᱩᱜ ᱦᱮᱸ ᱛᱟᱦᱞᱮ ᱟᱯᱮ ᱫᱚ ᱱᱚᱝᱠᱟ ᱰᱟᱝᱨᱤ ᱠᱚ ᱰᱟᱝᱨᱤ ᱠᱚᱨᱮᱱ ᱰᱟᱝᱨᱤ ᱠᱚ ᱛᱟᱨ ᱯᱚᱨᱮ ᱢᱮᱨᱚᱢ ᱠᱚ ᱱᱚᱝᱠᱟ ᱡᱟᱹᱥᱛᱤ ᱜᱮ ᱢᱮᱱᱟᱜ ᱠᱚᱛᱟᱯᱮᱭᱟ ᱟᱨ ᱱᱚᱝᱠᱟ ᱜᱷᱟᱸᱥ ᱠᱚᱦᱚᱸᱯᱮ ᱪᱟᱥ ᱵᱟᱲᱟᱭ ᱜᱮᱭᱟ ᱥᱮ ᱪᱮᱫ?
ᱦᱮᱸ ᱦᱮᱸ ᱟᱞᱮ ᱥᱮᱫ ᱫᱚ ᱰᱟᱹᱝᱨᱤ ᱠᱚᱦᱚᱸ ᱟᱞᱮ ᱨᱮᱱ ᱜᱮ ᱰᱟᱹᱝᱨᱤ ᱫᱚ ᱢᱮᱱᱟᱜ ᱠᱚᱣᱟ ᱡᱟᱹᱥᱛᱤ ᱟᱫᱚ ᱜᱷᱟᱸᱥ ᱠᱚᱞᱮ ᱪᱟᱥ ᱵᱟᱲᱟᱭ ᱜᱮᱭᱟ ᱟᱫᱚ ᱵᱟᱝ ᱪᱟᱥ ᱞᱮᱠᱷᱟᱱ ᱚᱱᱟᱫᱚ ᱾ ᱰᱟᱝᱨᱤ ᱫᱚ ᱵᱟᱢ ᱡᱚᱢ ᱫᱟᱲᱮ ᱦᱚᱪᱚ ᱟᱠᱚᱣᱟ ᱥᱮ ᱠᱷᱟᱹᱞᱤ ᱯᱷᱚᱲ ᱫᱚ ᱚᱱᱟ ᱠᱷᱟᱡ ᱠᱚ ᱯᱟᱹᱜᱩᱨ ᱜᱤᱰᱤ ᱠᱟᱜᱼᱟ ᱠᱚ ᱠᱷᱟᱹᱞᱤ ᱯᱷᱚᱲ ᱫᱚ ᱜᱷᱟᱥ ᱢᱮᱥᱟ ᱠᱷᱟᱱ ᱫᱚ ᱟᱫᱚ ᱜᱷᱟᱥ ᱢᱮᱥᱟ ᱠᱷᱟᱱ ᱫᱚ‌ ᱟᱫᱚᱣᱟ ᱢᱮᱥᱟᱢᱤᱥᱤ ᱠᱷᱟᱱ ᱫᱚ ᱵᱷᱟᱹᱜᱤ ᱠᱚ ᱢᱟᱱᱮ
ᱦᱮᱸ ᱩᱱᱠᱩ ᱥᱤᱵᱤᱞ ᱥᱟᱸᱤᱡ ᱠᱚ ᱡᱚᱢᱟ ᱦᱮᱸ᱾
ᱦᱳᱭ
ᱟᱫᱚ ᱦᱮᱸ ᱦᱮᱸ ᱟᱫᱚ ᱟᱯᱮ ᱥᱮᱫ ᱫᱚ ᱱᱚᱝᱠᱟ ᱠᱷᱚᱲ ᱢᱮᱥᱟ ᱪᱮᱫ ᱞᱮᱠᱟ ᱢᱟᱱᱮ ᱜᱷᱟᱥ ᱜᱮᱯᱮ ᱮᱢᱟ ᱠᱚᱣᱟ ᱥᱮ ᱱᱚᱝᱠᱟ ᱡᱮᱢᱚᱱ ᱞᱩᱵᱩᱜ ᱠᱚᱦᱚᱸ ᱛᱤᱠᱤ ᱠᱟᱛᱮᱜ ᱮᱢᱟ ᱠᱚ ᱦᱩᱭᱩᱜᱼᱟ ᱚᱱᱟ ᱠᱷᱚᱲ ᱢᱮᱥᱟ ᱛᱟᱯᱚᱨᱮ ᱠᱷᱳᱞ ᱠᱚᱦᱚᱸ ᱮᱢᱟᱣ ᱠᱚᱜᱮ ᱦᱩᱭᱩᱜᱼᱟ᱾
ᱟᱫᱚ ᱟᱫᱚ ᱚᱱᱟ ᱢᱟᱛᱚ ᱠᱚ ᱡᱚᱢ ᱜᱮᱭᱟ ᱟᱫᱚ ᱟᱵᱚ ᱡᱮᱢᱚᱱ ᱵᱚᱱ ᱟᱵᱚ ᱫᱚ ᱰᱟᱹᱝᱨᱤ ᱫᱚ ᱨᱚᱲ ᱵᱟᱝᱠᱚ ᱫᱟᱲᱮᱭᱟᱜ ᱠᱟᱱ ᱛᱮ ᱟᱫᱚ ᱩᱱᱠᱩ ᱫᱚ ᱠᱷᱟᱹᱞᱤ ᱠᱷᱚᱲ ᱜᱮᱵᱚᱱ ᱮᱢᱟ ᱠᱚᱣᱟ, ᱟᱨ ᱞᱩᱵᱩᱜ ᱟᱨ ᱡᱟᱣᱞᱤ ᱛᱮᱠᱤ ᱦᱩᱭᱩᱜ ᱜᱮᱭᱟ ᱡᱟᱣᱞᱤ ᱛᱤᱠᱤ ᱠᱟᱛᱮᱜ ᱮᱢ ᱦᱩᱭᱩᱜ ᱜᱮᱭᱟ, ᱟᱫᱚ ᱩᱱᱠᱩ ᱫᱚ ᱨᱚᱲ ᱵᱟᱝᱠᱚ ᱫᱟᱲᱮᱜ ᱛᱮ, ᱟᱫᱚ ᱟᱨ ᱠᱷᱟᱹᱞᱤ ᱨᱟᱜ ᱛᱮᱵᱚᱱ ᱵᱩᱡᱷᱟᱹᱣ ᱫᱟᱲᱮᱭᱟᱠᱚᱣᱟ ᱡᱮ ᱱᱤᱛᱚᱜ ᱫᱚ ᱨᱮᱸᱜᱮᱡ ᱠᱟᱜ ᱠᱚᱣᱟ ᱛᱤᱱᱟᱹᱜᱴᱟ ᱨᱮᱸᱜᱮᱡ ᱠᱟᱜ ᱠᱚᱣᱟ ᱚᱱᱟ ᱫᱚ ᱵᱟᱵᱚᱱ ᱵᱩᱡᱷᱟᱹᱣ ᱫᱟᱲᱮᱭᱟᱜᱼᱟ ᱥᱮ- ᱚᱵᱚᱞᱟ ᱡᱤᱱᱤᱥ ᱠᱟᱱᱟ ᱠᱚ᱾
ᱦᱩᱸ ᱦᱩᱸ ᱟᱪᱪᱷᱟ ᱟᱪᱪᱷᱟ ᱟᱫᱚ ᱱᱚᱝᱠᱟ ᱤᱭᱟᱹ ᱰᱟᱝᱨᱤ ᱵᱟᱫ ᱠᱟᱛᱮᱫ ᱪᱮᱫ ᱞᱮᱠᱚ ᱱᱚᱝᱠᱟ ᱢᱮᱨᱚᱢ ᱵᱷᱤᱰᱤ ᱠᱚᱦᱚᱸ ᱢᱮᱱᱟᱜ ᱠᱚ ᱛᱟᱯᱮᱭᱟ ᱥᱮ ᱪᱮᱫ?
ᱟᱢ ᱵᱷᱤᱲᱤ ᱫᱚ ᱵᱟᱹᱪᱩᱜ ᱠᱚᱣᱟ ᱟᱫᱚ ᱢᱮᱱᱠᱷᱟᱱ ᱫᱚ ᱢᱮᱨᱚᱢ ᱫᱚ ᱢᱮᱱᱟᱜ ᱠᱚᱜᱮᱭᱟ᱾ ᱢᱮᱨᱚᱢ ᱠᱚ ᱥᱤᱢ ᱠᱚ ᱟᱨ ᱤᱭᱟᱹ ᱚᱢ ᱜᱮᱰᱮ ᱢᱮᱱᱟᱜ ᱠᱚᱜᱮᱛᱟᱞᱮ ᱜᱮᱭᱟ᱾ ᱜᱮᱰᱮ ᱡᱤᱞ ᱫᱚᱢ ᱡᱚᱢ ᱟᱠᱟᱜᱼᱟ ᱥᱮ ᱵᱟᱝ?
ᱠᱚᱫᱚ ᱥᱟᱜᱤᱧᱚᱜ ᱦᱮᱸ ᱦᱮᱸ ᱦᱮᱸ ᱪᱮᱫ ᱵᱤᱱ ᱞᱟᱹᱭ ᱫᱟ?
ᱟᱨ ᱤᱭᱟᱹ ᱜᱮᱰᱮ ᱡᱤᱞ ᱠᱚᱫᱚ ᱵᱤᱱ ᱡᱚᱢ ᱠᱟᱜ ᱜᱮᱭᱟ ᱥᱮ ᱵᱟᱝ?
ᱮᱸ ᱚᱱᱟ ᱠᱚᱫᱚ ᱫᱚᱢᱮ ᱫᱚ ᱵᱟᱹᱞᱤᱧ ᱡᱚᱢ ᱵᱟᱲᱟᱭ ᱜᱮᱭᱟ ᱟᱹᱞᱤᱧ ᱫᱚ, ᱟᱫᱚ ᱮᱢᱱᱤ ᱱᱤᱝᱠᱟᱹ ᱡᱚᱢ ᱵᱟᱲᱟᱭ ᱜᱮ ᱦᱩᱭᱩᱜᱼᱟ, ᱡᱤᱞ ᱠᱚᱫᱚ ᱫᱚᱢᱮ ᱫᱚ ᱵᱟᱝ ᱟᱨᱠᱤ᱾ ᱱᱚᱝᱠᱟ ᱥᱚᱵᱡᱤ ᱠᱚᱜᱮ ᱵᱮᱥᱤ ᱡᱚᱢ ᱵᱟᱲᱟᱭ ᱦᱩᱭᱩᱜᱼᱟ᱾
ᱥᱤᱢ ᱡᱤᱞ ᱞᱮᱠᱟ ᱜᱮ ᱵᱩᱡᱷᱟᱹᱜ ᱜᱮᱭᱟ ᱜᱮᱰᱮ ᱡᱤᱞ ᱦᱚᱸ ᱥᱤᱢ ᱞᱮᱠᱟ
ᱦᱩᱸ ᱦᱩᱸ ᱦᱩᱸ ᱟᱫᱚ ᱟᱪᱪᱷᱟ ᱟᱪᱪᱷᱟ ᱟᱪᱪᱷᱟ᱾ ᱟᱫᱚ ᱟᱯᱮ ᱫᱚ ᱱᱚᱜ ᱚᱱᱛᱮ ᱜᱮᱰᱮ ᱠᱚ ᱡᱟᱹᱥᱛᱤ ᱧᱚᱜ ᱜᱮ ᱠᱷᱟᱱ ᱪᱟᱥ ᱠᱚ ᱢᱮᱱᱟᱜ ᱛᱟᱯ ᱯᱮ ᱚᱱᱟ ᱦᱚᱛᱮ ᱛᱮ ᱜᱮᱰᱮ ᱡᱮᱞ ᱠᱚᱯᱮ ᱡᱚᱢ ᱜᱮᱭᱟ᱾
ᱦᱮᱸ ᱟᱫᱚ ᱚᱱᱟᱛᱤᱧ ᱞᱟᱹᱭᱮᱫᱼᱟ ᱥᱤᱢ ᱜᱮᱲᱮᱫ ᱡᱚᱛᱚ ᱚᱞᱮ ᱪᱟᱥ ᱵᱟᱲᱟ ᱠᱚᱜᱮᱭᱟ ᱟᱞᱮ ᱫᱚ᱾
ᱟᱪᱪᱷᱟ ᱟᱪᱪᱷᱟ ᱟᱪᱪᱷᱟ᱾ ᱟᱫᱚ ᱜᱮᱰᱮ ᱦᱚᱸᱛᱚ ᱱᱚᱝᱠᱟ ᱵᱟᱨᱯᱮ ᱨᱚᱠᱚᱢ ᱠᱚ ᱢᱮᱱᱟᱜ ᱠᱚᱣᱟ ᱡᱮᱢᱚᱱ ᱚᱠᱚᱭ ᱠᱚᱫᱚ ᱫᱟᱜ ᱨᱮᱱ ᱜᱮᱰᱮ ᱠᱟᱱᱟ ᱠᱚ ᱚᱠᱚᱭ ᱠᱚᱫᱚ ᱜᱷᱩᱴᱩᱨ ᱨᱮᱱ ᱜᱮᱰᱮ ᱠᱟᱱᱟ ᱠᱚ, ᱛᱟᱦᱚᱞᱮ ᱟᱯᱮ ᱫᱚ ᱪᱮᱫ ᱞᱮᱠᱟᱱ ᱠᱚ ᱜᱮᱰᱮ ᱠᱚᱯᱮ ᱠᱚᱯᱮ ᱪᱟᱥ ᱟᱠᱟᱫ ᱠᱚᱣᱟ?
ᱟᱫᱚ ᱫᱟᱜ ᱨᱮᱱ ᱜᱮᱤᱰᱮ ᱫᱚ ᱵᱟᱝ ᱠᱟᱱᱟ ᱠᱚ, ᱫᱟᱜ ᱨᱮ ᱟᱫᱚ ᱯᱩᱠᱷᱨᱤ ᱠᱚ ᱵᱟᱹᱱᱩᱜᱼᱟ ᱛᱚ ᱟᱫᱚ ᱜᱷᱩᱴᱩ ᱠᱚᱨᱮ ᱜᱮᱞᱮ ᱛᱟᱦᱮᱱᱟᱠᱚ ᱩᱱᱠᱩ ᱟᱫᱚ ᱡᱚᱢ ᱫᱚ ᱡᱟᱹᱥᱛᱤ ᱜᱮᱠᱚ ᱞᱟᱜᱟᱜ ᱜᱮᱭᱟ᱾ ᱫᱟᱠᱟ ᱢᱮᱥᱟ ᱚᱱᱮ ᱠᱷᱟᱵᱟᱨ ᱟᱜᱩᱣᱟᱜ ᱧᱟᱢᱚᱜ ᱜᱮᱭᱟ ᱚᱱᱟᱞᱮ ᱠᱤᱨᱤᱧ ᱟᱹᱜᱩᱣᱟ ᱠᱚ ᱜᱮᱭᱟ᱾
ᱦᱮᱸ ᱦᱩᱸ ᱚᱱᱟ ᱢᱟ ᱱᱟᱯᱟᱭ ᱠᱟᱛᱷᱟ ᱠᱟᱱ ᱜᱮᱭᱟ᱾ ᱛᱟᱦᱚᱞᱮ ᱟᱯᱮ ᱥᱮᱫ ᱫᱚ ᱱᱚᱝᱠᱟ ᱢᱟᱛᱠᱚᱢ ᱫᱟᱨᱮ ᱠᱷᱚᱱᱟᱜ ᱟᱨ ᱪᱮᱫ ᱞᱮᱠᱟ ᱢᱟᱛᱠᱚᱢ ᱡᱟᱦᱟᱸ ᱢᱟᱛᱠᱚᱢ ᱠᱷᱚᱱᱟᱜ ᱟᱨ ᱪᱮᱫ ᱠᱚᱯᱮ ᱠᱚᱨᱟᱣ ᱜᱮᱭᱟ?
ᱟᱸ ᱢᱟᱛᱠᱚᱢ ᱠᱷᱚᱱᱟᱜ ᱫᱚ ᱟᱞᱮ ᱥᱚ ᱜᱮᱭᱟ ᱟᱫᱚ ᱟᱞᱮ ᱫᱚ ᱯᱟᱹᱨᱟᱹ ᱫᱚ ᱵᱟᱞᱮ ᱪᱚᱸᱫᱟᱭ ᱜᱮᱭᱟ᱾ ᱟᱨ ᱚᱱᱟ ᱯᱤᱴᱷᱟᱹ ᱠᱚ ᱢᱟ
ᱦᱮᱸ ᱦᱮᱸ ᱚ ᱟᱫᱚ ᱢᱟᱛᱠᱚᱢ ᱠᱚᱫᱚ ᱱᱚᱝᱠᱟ ᱟᱯᱮᱭᱟᱜ ᱫᱟᱨᱮ ᱠᱚᱫᱚ ᱢᱮᱱᱟᱜ ᱟᱥᱮ ᱵᱟᱹᱱᱩᱜᱼᱟ ᱟᱨᱠᱤ ᱱᱚᱝᱠᱟ ᱦᱟᱞᱟᱝ ᱵᱟᱲᱟᱭ ᱜᱮᱭᱟᱯᱮ ᱥᱮ ᱵᱟᱝ? ᱟᱨ ᱟᱠᱷᱨᱤᱧ ᱠᱚᱫᱚᱯᱮ ᱟᱠᱷᱨᱤᱧ ᱵᱟᱲᱟᱭ ᱜᱮᱭᱟ ᱥᱮ ᱵᱟᱝ?
ᱪᱮᱫ ᱫᱟᱨᱮ ᱠᱚ᱾ ᱵᱟᱝ ᱵᱟᱝ ᱢᱟ ᱠᱚᱢ ᱫᱟᱨᱮ ᱫᱚ ᱵᱟᱹᱱᱩᱜᱼᱟ ᱴ, ᱵᱤᱨ ᱨᱮ ᱢᱮᱱᱟᱜᱼᱟ ᱚᱱᱟ ᱠᱚᱜᱮ ᱛᱮᱜᱮ
ᱚᱻ
ᱵᱤᱨ ᱨᱮᱱᱟᱜ ᱫᱚ ᱡᱟᱹᱥᱛᱤ ᱫᱟᱨᱮ ᱢᱮᱱᱟᱜᱼᱟ ᱟᱞᱮᱭᱟᱜ ᱡᱟᱦᱮᱨ ᱥᱩᱨ ᱨᱮ ᱢᱮᱱᱟᱜ ᱛᱟᱞᱮ ᱜᱮᱭᱟ᱾
ᱦᱮᱸ ᱦᱮᱸ ᱦᱮᱸ ᱦᱮᱸ ᱟᱞᱮ ᱫᱚ ᱡᱮᱢᱚᱱ ᱱᱚᱝᱠᱟ ᱢᱟᱛᱠᱚᱢ ᱫᱟᱨᱮ ᱦᱚᱸ ᱢᱮᱱᱟᱜ ᱛᱟᱞᱮᱭᱟ ᱱᱚᱝᱠᱟ ᱟᱲᱮ ᱫᱷᱟᱨᱮ ᱠᱚᱨᱮ ᱟᱨ ᱵᱤᱨ ᱫᱷᱟᱨᱮ ᱧᱚᱜ ᱜᱮᱭᱟᱞᱮ ᱛᱟᱦᱞᱮ ᱚᱱᱠᱟ ᱟᱲᱮ ᱫᱷᱟᱨᱮ ᱠᱚᱨᱮᱫ ᱢᱮᱱᱟᱜᱼᱟ᱾ ᱟᱫᱚ ᱢᱟᱛᱠᱚᱢ ᱠᱚᱦᱚᱸ ᱞᱮ ᱚᱱᱠᱟ ᱞᱮ ᱦᱟᱞᱟᱝ ᱵᱟᱲᱟᱭ ᱜᱮᱭᱟ ᱟᱨ ᱢᱟᱛᱠᱚᱢ ᱠᱚ ᱢᱟᱛᱠᱚᱢ ᱠᱚ ᱦᱩᱭ ᱯᱚᱨᱮ ᱚᱱᱟ ᱠᱩᱭᱰᱤ ᱠᱚᱦᱚᱸ ᱡᱚᱜ ᱜᱮᱭᱟ ᱥᱮ ᱟᱫᱚ ᱠᱩᱭᱰᱤ ᱠᱚᱦᱚᱸ ᱞᱮᱮ ᱱᱚᱝᱠᱟ ᱞᱮ ᱦᱟᱞᱟᱝ ᱵᱟᱲᱟ ᱠᱟᱛᱮᱫ ᱞᱮ ᱞᱮᱱ ᱵᱟᱲᱟᱭ ᱜᱮᱭᱟ ᱟᱨ ᱚᱱᱠᱟ ᱠᱩᱩᱭᱰᱤ ᱥᱩᱱᱩᱢ ᱦᱚᱸᱞᱮ ᱚᱡᱚᱜ ᱵᱟᱲᱟᱭ ᱜᱮᱭᱟ᱾ ᱛᱟᱞᱦᱮ ᱟᱯᱮ ᱫᱚ ᱠᱩᱭᱰᱤ ᱥᱩᱱᱩᱢ ᱠᱚᱯᱮ ᱚᱡᱚᱜ ᱜᱮᱭᱟ ᱥᱮ ᱵᱟᱝ?
ᱦᱮᱸ ᱠᱩᱸᱭᱰᱤ ᱥᱩᱱᱩᱢ ᱫᱚ ᱟᱫᱚ ᱱᱮᱛᱟᱨ ᱫᱚ ᱚᱡᱚᱜ ᱫᱚ ᱵᱟᱝ ᱦᱩᱭᱩᱜ ᱠᱟᱱᱟ ᱟᱫᱚ ᱢᱮᱱᱠᱷᱟᱱ ᱫᱚ ᱟᱵᱚᱣᱟᱜ ᱠᱩᱭᱰᱤ ᱥᱩᱱᱩᱢ ᱢᱟ ᱟᱹᱰᱤ ᱞᱟᱹᱠᱛᱤ ᱨᱮᱱᱟᱜ ᱡᱤᱱᱤᱥ ᱜᱮ ᱠᱟᱱᱟ ᱚᱱᱮ ᱠᱷᱩᱱᱴᱟᱹᱣ ᱨᱮ ᱡᱮᱢᱚᱱ ᱰᱟᱹᱝᱨᱤ ᱠᱚ ᱚᱡᱚᱜ ᱠᱟᱛᱮᱜ ᱚᱱᱟ ᱛᱮᱜᱮ ᱚᱡᱚᱜ ᱦᱳᱭᱳᱜᱼᱟ᱾ ᱟᱫᱚ ᱞᱟᱹᱭ ᱟᱠᱚ ᱠᱩᱭᱰᱤ ᱥᱩᱱᱩᱢ ᱚᱡᱚᱜ ᱞᱮᱠᱷᱟᱱ ᱦᱚᱲᱢᱚ ᱪᱤᱠᱟᱹᱲ ᱛᱟᱦᱮᱱᱟ ᱟᱫᱚ ᱱᱮᱛᱟᱨ ᱫᱚ ᱟᱫᱚ ᱚᱱᱟ ᱨᱮᱱᱟᱜ ᱥᱩᱱᱩᱢ ᱠᱚᱛᱮ ᱫᱚ ᱵᱟᱵᱚᱱ ᱵᱮᱵᱚᱦᱟᱨ ᱮᱫᱟ ᱠᱩᱸᱭᱰᱤ ᱥᱩᱱᱩᱢ ᱛᱮᱦᱚᱸ ᱠᱚ ᱩᱛᱩ ᱵᱟᱲᱟᱭ ᱜᱮᱭᱟ ᱞᱟᱦᱟ ᱛᱮᱫᱚ ᱟᱫᱚ ᱱᱮᱛᱟᱨ ᱫᱚ ᱟᱫᱚ ᱛᱩᱲᱤ ᱥᱩᱱᱩᱢ ᱠᱚᱛᱮ ᱜᱮ ᱩᱛᱩ ᱦᱩᱭᱩᱜ ᱠᱟᱱ ᱜᱮᱭᱟ᱾
ᱟᱫᱚ ᱩᱛᱩ ᱫᱚ ᱟᱞᱮ ᱫᱚ ᱱᱚᱝᱠᱟ ᱩᱛᱩ ᱞᱮᱠᱟ ᱫᱚ ᱠᱩᱸᱭᱰᱤ ᱥᱩᱱᱩᱢ ᱛᱮᱫᱚ ᱠᱷᱟᱪᱮ ᱠᱩᱸᱭᱰᱤ ᱥᱩᱱᱩᱢ ᱢᱮᱱᱟᱜ ᱨᱮᱦᱚᱸ ᱟᱨᱠᱤ ᱟᱫᱚ ᱩᱛᱩ ᱫᱚ ᱵᱟᱞᱮ ᱩᱛᱩ ᱵᱟᱲᱟᱭ ᱜᱮᱭᱟ ᱱᱚᱝᱠᱟ ᱠᱩᱸᱭᱰᱤ ᱥᱩᱱᱩᱢ ᱠᱚᱛᱮ ᱫᱚ ᱟᱫᱚ ᱚᱱᱟ ᱯᱤᱴᱷᱟᱹ ᱪᱷᱟᱸᱠᱟᱣ ᱥᱚᱢᱚᱭ ᱚᱱᱟ ᱯᱤᱴᱷᱟᱹ ᱠᱚᱞᱮ ᱪᱷᱟᱸᱠᱟᱶ ᱵᱟᱲᱟᱭ ᱪᱷᱟᱸᱠᱟᱣ ᱵᱟᱲᱟᱭ ᱜᱮᱭᱟ ᱡᱮᱢᱚᱱ ᱛᱟᱞᱮ ᱯᱤᱴᱷᱟᱹ ᱥᱚᱢᱚᱭ ᱛᱟᱞᱮ ᱯᱤ ᱴᱷᱟᱹ ᱠᱚᱦᱚᱸ ᱪᱷᱟᱸᱠᱟᱣ ᱵᱟᱲᱟ ᱜᱮ ᱦᱩᱭᱩᱜᱼᱟ ᱛᱟᱯᱚᱨᱮ ᱠᱩᱸᱭᱰᱤ ᱥᱩᱱᱩᱢ ᱫᱚ ᱱᱚᱝᱠᱟ ᱵᱟᱨᱚ ᱢᱟᱥ ᱜᱮᱞᱮ ᱚᱡᱚᱜ ᱜᱮᱭᱟ ᱟᱨᱠᱤ ᱟᱞᱮ ᱫᱚ᱾
ᱟᱫᱚ ᱠᱩᱸᱭᱰᱤ ᱥᱩᱱᱩᱢ ᱫᱚ ᱯᱩᱨᱟᱹ ᱜᱮᱭᱟ ᱥᱮ ᱚᱱᱟᱫᱚ ᱯᱤ ᱴᱷᱟᱹ ᱪᱷᱟᱸᱣᱠᱟ ᱠᱚᱫᱚ ᱟᱫᱚ ᱟᱫᱚ ᱚᱱᱟ ᱠᱚᱫᱚ ᱵᱷᱟᱜᱮ ᱪᱮᱦᱨᱟ ᱵᱟᱝ ᱦᱩᱭ ᱞᱟᱹᱜᱤᱫᱚᱜᱼᱟ ᱚᱱᱟ ᱡᱮᱢᱚᱱ ᱚᱱᱮ ᱥᱩᱨᱡᱚᱢᱩᱠᱷᱤ ᱵᱟᱦᱟ ᱨᱮᱱᱟᱜ ᱥᱩᱱᱩᱢ ᱛᱮᱫᱚ ᱡᱮᱢᱚᱱ ᱚᱱᱟ ᱛᱮᱫᱚ ᱯᱤᱴᱷᱟᱹ ᱵᱷᱟᱜᱮ ᱜᱮ ᱦᱩᱭᱩᱜ ᱜᱮᱭᱟ᱾ ᱨᱟᱠᱟᱵᱟ ᱜᱮᱭᱟ᱾
ᱦᱮᱸ ᱦᱮᱸ ᱦᱮᱸ ᱦᱮᱸ᱾ ᱟᱪᱪᱷᱟ ᱟᱪᱪᱷᱟ
ᱛᱩᱲᱤ ᱠᱚᱯᱮ ᱪᱟᱥ ᱵᱟᱲᱟᱭ ᱜᱮᱭᱟ ᱥᱮ ᱵᱟᱝ ᱛᱟᱦᱚᱞᱮ ᱟᱯᱮ ᱫᱚ ᱛᱩᱲᱤ ᱨᱮᱱᱟᱜ ᱥᱩᱱᱩᱢ ᱠᱚᱛᱮ ᱫᱚ ᱛᱤᱱᱟᱹᱡ ᱦᱚᱲ ᱠᱚ ᱪᱟᱥ ᱜᱮᱭᱟ
ᱦᱮᱸ ᱟᱫᱚ ᱱᱚᱝᱠᱟ ᱛᱩᱲᱤ ᱠᱚᱦᱚᱸ ᱪᱟᱥ ᱵᱟᱲᱟᱭ ᱜᱮ ᱦᱩᱭᱩᱜᱼᱟ ᱟᱨ ᱱᱚᱝᱠᱟ ᱚᱡᱚᱜ ᱞᱟᱹᱜᱤᱫ ᱫᱚ ᱠᱩᱸᱭᱞᱤ ᱥᱩᱱᱩᱢ ᱦᱚᱸᱞᱮ ᱚᱡᱚᱜ ᱵᱟᱲᱟᱭ ᱜᱮᱭᱟ ᱟᱨ ᱚᱠᱟ ᱞᱮᱠᱟ ᱠᱷᱚᱥᱞᱟ ᱠᱚᱦᱚᱸ ᱪᱟᱥ ᱵᱟᱲᱟ ᱫᱚ ᱦᱩᱭᱩᱜ ᱜᱮᱭᱟ ᱱᱚᱣᱟ ᱤᱭᱟᱹ ᱚᱱᱟ ᱩᱫᱽᱜᱟᱹᱨ ᱫᱤᱱ ᱚᱱᱠᱟᱞᱮ ᱪᱟᱥ ᱵᱟᱲᱟᱭ ᱜᱮᱭᱟ ᱟᱨ ᱥᱩᱱᱩᱢ ᱠᱚᱦᱚᱸ ᱦᱩᱭ ᱵᱟᱲᱟᱜ ᱜᱮᱭᱟ᱾
ᱟᱫᱚ ᱠᱚᱥᱞᱟ ᱫᱚ ᱛᱮᱢᱚᱱ ᱮᱠᱴᱟ ᱫᱚ ᱦᱩᱭᱩᱜᱼᱟ᱾ ᱡᱩᱫᱤ ᱞᱟᱦᱟᱛᱮ ᱡᱩᱫᱤ ᱮᱨ ᱦᱩᱭᱩᱜ ᱠᱷᱟᱱ ᱫᱚ ᱟᱫᱚ ᱚᱱᱟ ᱫᱚ ᱫᱟᱜ ᱫᱚ ᱵᱮᱥᱤ ᱵᱟᱭ ᱥᱟᱦᱟᱣᱟ ᱛᱚ ᱠᱚᱥᱞᱟ ᱨᱮᱫᱚ᱾ ᱛᱩᱲᱤ ᱫᱚᱢ ᱮᱨ ᱜᱤᱲᱤ ᱦᱳᱭᱳᱜᱼᱟ᱾ ᱡᱟᱸᱦᱟ ᱞᱮᱠᱟ ᱜᱮᱢ ᱮᱨ ᱜᱤᱲᱤ ᱠᱮᱫᱟ ᱦᱳᱭᱳᱜᱼᱟ᱾
ᱦᱮᱸ ᱦᱮᱸ ᱦᱮᱸ᱾ ᱟᱫᱚ ᱠᱷᱚᱥᱞᱟ ᱫᱚ ᱚᱱᱠᱟ ᱟᱞᱮ ᱥᱮᱫ ᱫᱚ ᱦᱩᱭ ᱫᱚ ᱦᱩᱭᱩᱜ ᱜᱮᱭᱟ ᱵᱟᱝ ᱫᱚ ᱵᱟᱝ ᱟᱫᱚ ᱫᱚᱢᱮ ᱫᱚ ᱫᱟᱜ ᱫᱚ ᱵᱟᱝ ᱛᱤᱸᱜᱩᱱᱟ ᱠᱷᱮᱛ ᱠᱚᱨᱮ ᱦᱚᱸ ᱛᱟᱦᱚᱞᱮ ᱠᱷᱚᱥᱞᱟ ᱦᱚᱸ ᱮᱨ ᱠᱟᱜ ᱠᱷᱟᱱ ᱜᱮ ᱦᱩᱭ ᱫᱚ ᱦᱩᱭᱩᱜ ᱜᱮᱭᱟ ᱟᱨ ᱫᱟᱜ ᱡᱟᱹᱲᱤ ᱦᱚᱸᱛᱚ ᱱᱚᱣᱟ ᱠᱚᱨᱮ ᱫᱚ ᱫᱚᱢᱮ ᱮᱠᱴᱟ ᱠᱷᱩᱵ ᱮᱠᱴᱟ ᱫᱚ ᱵᱟᱭ ᱵᱟᱭ ᱫᱟᱜ ᱡᱟᱹᱲᱤᱭ ᱫᱟ ᱚᱱᱠᱟ ᱩᱫᱽᱜᱟᱹᱨ ᱫᱤᱱ ᱫᱚ ᱫᱚᱢᱮ ᱩᱫᱽᱜᱟᱹᱨ ᱟᱛᱚ ᱛᱟᱦᱚᱞᱮ ᱠᱷᱚᱥᱞᱟ ᱠᱚᱦᱚᱸ ᱜᱮᱭᱟ
ᱟᱯᱮ ᱥᱮᱫ ᱫᱚ ᱚᱠᱟᱞᱮᱠᱟᱱ ᱚᱲᱟᱜ ᱠᱚ ᱜᱳ ᱢᱮᱱᱟᱜ ᱜᱮᱭᱟ ᱱᱮᱛᱟᱨ ᱫᱚ ᱵᱩᱥᱩᱵ ᱚᱲᱟᱜ ᱠᱚᱫᱚ ᱪᱟᱵᱟᱭ ᱱᱟ ᱥᱮ ᱢᱮᱱᱟᱜ ᱜᱮᱭᱟ
ᱪᱮᱫ ᱠᱚᱵᱤᱱ ᱞᱟᱹᱭ ᱫᱟ?
ᱟᱯᱮ ᱥᱮᱫ ᱫᱚ ᱚᱠᱟᱞᱮᱠᱟᱱ ᱚᱲᱟᱜ ᱠᱚ ᱢᱮᱱᱟᱜ ᱜᱮᱭᱟ ᱵᱩᱥᱩᱵ ᱚᱲᱟᱜ ᱠᱚᱫᱚ ᱢᱮᱱᱟᱜ ᱜᱮᱭᱟ ᱥᱮ ᱵᱟᱝ᱾
ᱦᱮᱸ ᱚᱲᱟᱜ ᱠᱚᱫᱚ ᱱᱚᱝᱠᱟ ᱡᱷᱚᱛᱚ ᱞᱮᱠᱟᱱᱟᱜ ᱚᱲᱟᱜ ᱠᱚᱜᱮ ᱢᱮᱱᱟᱜᱼᱟ᱾ ᱟᱫᱚ ᱢᱟᱱᱮ ᱦᱟᱥᱟ ᱚᱲᱟᱜ ᱠᱚᱦᱚᱸ ᱢᱮᱱᱟᱜ ᱜᱮᱭᱟ ᱱᱚᱝᱠᱟ ᱟᱫᱚ ᱱᱤᱡᱮᱨᱟᱜ ᱫᱚᱼᱼ
ᱟᱫᱚ ᱦᱟᱸᱥᱟ ᱚᱲᱟᱜ ᱛᱚ ᱢᱮᱱᱟᱜ ᱜᱮᱭᱟ ᱟᱫᱚ ᱚᱱᱟ ᱱᱮᱛᱟᱨ ᱫᱚ ᱚᱱᱮ ᱵᱩᱥᱩᱵ ᱚᱲᱟᱜ ᱠᱚᱫᱚ ᱵᱟᱝ ᱧᱮᱞ ᱧᱟᱢᱚᱜ ᱠᱟᱱ ᱜᱮᱭᱟ ᱟᱫᱚ
ᱦᱳᱭ ᱵᱩᱥᱩᱵ ᱚᱲᱟᱜ ᱦᱚᱸ ᱵᱩᱥᱩᱵ ᱚᱲᱟᱜ ᱦᱚᱸ ᱵᱟᱹᱱᱩᱜᱼᱟ᱾ ᱱᱮᱛᱟᱨ ᱫᱚ ᱡᱚᱛᱚᱜ ᱜᱮ ᱚᱱᱠᱟ ᱮᱰᱵᱷᱮᱥᱴᱟᱨ ᱠᱤᱢᱵᱟ ᱴᱤᱝ ᱠᱚᱠᱚ ᱠᱚᱨᱟᱣ ᱠᱟᱫᱟ᱾ ᱟᱨ ᱱᱤᱡᱮᱨᱟᱜ ᱫᱚ ᱚᱱᱠᱟ ᱦᱟᱸᱥᱟ ᱚᱲᱟᱜ ᱠᱚᱦᱚᱸ ᱢᱟᱱᱮ ᱱᱤᱡᱮᱨᱟᱜ ᱫᱚ ᱵᱟᱹᱱᱩᱜᱼᱟ ᱛᱟᱦᱚᱞᱮ ᱚᱱᱠᱟ ᱥᱚᱨᱠᱟᱨ ᱠᱚᱠᱚ ᱮᱢ ᱵᱟᱲᱟ ᱠᱟᱱᱟ ᱛᱟᱦᱚᱞᱮ ᱚᱱᱟ ᱛᱳ ᱚᱲᱟᱜ ᱠᱚᱨᱮ ᱜᱮ ᱛᱟᱦᱮᱸ ᱵᱟᱲᱟᱜ ᱦᱩᱭᱩᱜ ᱠᱟᱱᱟ᱾
ᱚᱱᱟ ᱚᱲᱟᱜ ᱦᱚᱸ ᱵᱩᱥᱩᱵ ᱚᱲᱟᱜ ᱦᱚᱸ ᱟᱹᱰᱤ ᱵᱷᱟᱜᱮ ᱜᱮ ᱵᱩᱡᱷᱟᱹᱜ ᱜᱮᱭᱟ ᱟᱫᱚ ᱟᱫᱚ ᱵᱮᱥᱤ ᱫᱤᱱ ᱠᱟᱛᱮᱜ ᱫᱚ ᱱᱮᱛᱟᱨ ᱫᱚ ᱵᱟᱝ ᱛᱟᱦᱮᱱ ᱠᱟᱱᱟ ᱥᱮ ᱠᱷᱚᱲ ᱠᱚᱦᱚᱸ ᱤᱭᱟᱹ ᱢᱟᱱᱮ ᱵᱚᱪᱷᱚᱨ ᱟᱹᱣᱨᱤ ᱟᱪᱩᱩᱨ ᱛᱮᱜᱮ ᱵᱚᱪᱷᱚᱨ ᱟᱹᱣᱨᱤ ᱟᱹᱪᱩᱨ ᱛᱮᱜᱮ ᱠᱷᱚᱲ ᱠᱚ ᱥᱮᱭᱟ ᱪᱟᱵᱟᱜ ᱠᱟᱱᱟ
ᱠᱷᱚᱲ ᱞᱟᱫᱮᱭᱟᱜ ᱢᱮ ᱦᱳᱭ ᱦᱳᱭ ᱛᱟᱦᱚᱞᱮ ᱥᱮᱭᱟ ᱥᱮᱭᱟ ᱦᱤᱡᱩᱜ ᱠᱟᱱᱟ ᱛᱟᱦᱚᱞᱮ ᱚᱱᱠᱟ ᱞᱮᱠᱟ ᱢᱟᱱᱮ ᱛᱤᱱ ᱵᱟᱨᱮᱢ ᱫᱟᱜ ᱫᱟᱲᱮᱭᱟᱜᱼᱟ᱾